ᱦᱮᱞᱳ
ᱦᱮᱞᱳ ᱡᱚᱦᱟᱨ ᱜᱮ ᱟᱡᱚᱢ ᱠᱟᱱᱟ ᱛᱤᱧ ᱨᱚᱲ ᱮ ᱜᱚᱝᱠᱮ ᱢᱮᱱ ᱫᱟᱞᱤᱧ ᱟᱞᱤᱧᱟᱹᱜ ᱨᱚᱲ ᱟᱧᱟᱢᱚᱜ ᱠᱟᱱᱟ?
ᱦᱚᱭ ᱟᱸᱡᱚᱢ ᱧᱟᱢᱚᱜ ᱠᱟᱱᱟ᱾ ᱟᱹᱞᱤᱧᱟᱜ ᱟᱸᱡᱚᱢ ᱧᱟᱢᱚᱜ ᱠᱟᱱᱟ ᱜᱚᱢᱠᱮ?
ᱦᱮᱸ ᱦᱮᱸ ᱟᱸᱡᱚᱢᱚᱜ ᱠᱟᱱᱟ ᱟᱹᱰᱤ ᱱᱟᱯᱟᱭ ᱛᱮ ᱟᱸᱡᱚᱢᱚᱜ ᱠᱟᱱ ᱜᱮᱭᱟ᱾ ᱛᱚ ᱜᱚᱝᱠᱮ ᱪᱮᱫ ᱪᱤᱠᱟᱹᱭ ᱠᱟᱱᱟ ᱜᱚᱝᱠᱮ ᱱᱤᱛᱚᱜ ᱫᱚ?
ᱦᱚᱭ ᱱᱤᱛ ᱫᱚ ᱱᱟᱜ ᱡᱚᱢ ᱵᱟᱲᱟ ᱠᱟᱛᱮᱜ ᱱᱚᱼᱚᱭ ᱫᱩᱲᱩᱵ ᱵᱟᱲᱟ ᱦᱩᱭ ᱟᱠᱟᱱᱟ᱾ ᱦᱚᱭ ᱡᱚᱢ ᱵᱟᱲᱟ ᱠᱟᱛᱮᱫ ᱱᱟᱦᱟᱜ ᱫᱩᱲᱩᱵ ᱵᱟᱲᱟ ᱦᱩᱭ ᱠᱟᱱᱟ᱾ ᱟᱨ ᱚᱲᱟᱜ ᱦᱚᱲ ᱠᱚᱫᱚ ᱦᱟᱸᱜ ᱠᱚ ᱡᱟᱹᱯᱤᱫ ᱵᱟᱲᱟ ᱠᱮᱫ ᱜᱮᱭᱟ ᱱᱚᱣᱟ ᱠᱟᱹᱢᱤ ᱞᱟᱸᱜᱟ ᱠᱟᱛᱮᱜ᱾ ᱟᱫᱚ ᱟᱹᱞᱤᱧ ᱫᱚ ᱦᱟᱜ ᱡᱟᱹᱯᱤᱫ ᱵᱟᱭ ᱦᱤᱡᱩᱜ ᱠᱟᱱᱛᱮ, ᱟᱫᱚ ᱟᱹᱞᱤᱧ ᱫᱚ ᱱᱟᱦᱟᱜ ᱞᱤᱧ ᱫᱩᱲᱩᱵ ᱜᱚᱫ ᱠᱟᱱᱟ᱾
ᱟᱹᱰᱤ ᱱᱟᱯᱟᱭ ᱜᱮ ᱛᱟᱦᱚᱞᱮ᱾
ᱦᱚᱭ ᱦᱚᱭ
ᱛᱚ ᱜᱚᱢᱠᱮ ᱛᱚᱵᱮ ᱛᱤᱦᱤᱧ ᱫᱚ ᱪᱮᱫ ᱯᱮ ᱩᱛᱩ ᱞᱮᱫᱼᱟ ᱜᱚᱝᱠᱮ ᱛᱮᱦᱮᱧ ᱫᱚ?
ᱦᱮᱸ ᱛᱮᱦᱮᱧ ᱫᱚ ᱜᱚᱝᱠᱮ ᱟᱞᱮ ᱟᱫᱚ ᱵᱟᱹᱭᱦᱟᱹᱲ ᱠᱚᱨᱮ ᱦᱚᱸ ᱫᱟᱜ ᱠᱚ ᱡᱚᱢᱟ ᱵᱟᱲᱟᱣ ᱠᱟᱱᱟ ᱛᱚ ᱟᱫᱚ ᱦᱮᱸ ᱚᱱᱟᱛᱮ ᱵᱟᱹᱭᱦᱟᱹᱲ ᱨᱮᱱ ᱦᱟᱹᱠᱩ ᱛᱮᱦᱮᱧ ᱫᱚᱞᱮ ᱥᱟᱵ ᱵᱟᱲᱟ ᱠᱮᱫ ᱠᱚᱣᱟ᱾ ᱱᱩᱠᱩ ᱵᱩᱸᱵᱩᱡ ᱠᱚ ᱫᱩᱲᱤ ᱠᱚ ᱟᱨ ᱵᱟᱝ ᱱᱩᱠᱩ ᱯᱚᱱᱟ ᱠᱚ᱾ ᱦᱮᱸ ᱱᱚᱝᱠᱟᱱ
ᱦᱮᱸ
ᱦᱚᱸ ᱠᱚ ᱟᱫᱚ ᱩᱱᱠᱩ ᱜᱮ ᱱᱟᱦᱟᱜ ᱟᱞᱮ ᱫᱚ ᱼᱟ ᱟᱫᱚ ᱩᱱᱠᱩ ᱠᱚ ᱡᱚᱢ ᱵᱟᱲᱟ ᱠᱟᱛᱮᱜ ᱱᱚᱜ ᱚᱭ ᱱᱤᱛᱚᱜ ᱫᱚ ᱟᱹᱞᱤᱧ ᱫᱚᱞᱤᱧ ᱫᱩᱲᱩᱵ ᱟᱠᱟᱱᱟ ᱟᱠᱟᱱᱟ᱾ ᱛᱟᱦᱚᱞᱮ ᱜᱚᱝᱠᱮ ᱟᱯᱮ ᱫᱚ ᱪᱮᱫ ᱛᱟᱦᱮᱱᱟ᱾
ᱜᱚᱝᱠᱮ ᱦᱚᱸᱜ ᱚᱭ ᱱᱮᱛᱟᱨ ᱢᱟ ᱵᱩᱡᱷᱟᱹᱣ ᱠᱟᱱ ᱫᱟᱜ ᱡᱟᱯᱩᱫ ᱫᱤᱱ ᱠᱟᱱᱟ ᱛᱚ, ᱵᱟᱹᱭᱦᱟᱹᱲ ᱠᱚᱨᱮ ᱦᱟᱹᱠᱩ ᱠᱚ ᱧᱟᱢᱚᱜ ᱠᱟᱱᱟ ᱟᱨ ᱞᱟᱹ ᱪᱮ ᱵᱟᱹᱨᱟᱹᱲ ᱦᱟᱹᱠᱩ ᱫᱚ ᱟᱹᱰᱤ ᱠᱚ ᱥᱤᱵᱤᱞᱟ, ᱱᱚᱛᱮ ᱟᱨ ᱵᱟᱹᱨᱟᱹᱲ ᱠᱚ ᱥᱟᱵ ᱦᱩᱭ ᱞᱮᱱᱟ ᱩᱱᱠᱩ ᱩᱛᱩ ᱵᱟᱲᱟ ᱠᱟᱛᱮᱜ ᱡᱚᱢ ᱦᱩᱭᱱᱟ
ᱦᱳᱭ ᱦᱳᱭ ᱛᱟᱦᱚᱞᱮ ᱜᱚᱝᱠᱮ ᱟᱯᱮ ᱫᱚ ᱪᱟᱥ ᱵᱟᱥ ᱠᱚᱫᱚ ᱯᱮ ᱛᱚᱨᱟᱣ ᱠᱮᱫᱟ ᱥᱮ ᱵᱟᱝ?
ᱪᱟᱥᱵᱟᱥ ᱫᱚ ᱜᱚᱢᱠᱮ ᱱᱚᱜᱼᱚᱭ ᱠᱮᱵᱚᱞ ᱥᱩᱨᱩ ᱟᱠᱟᱱᱟ᱾ ᱟᱨ ᱫᱟᱜ ᱡᱟᱹᱯᱩ ᱦᱚᱸ ᱟᱹᱰᱤ ᱫᱟᱜ ᱠᱷᱟᱡ ᱢᱟ ᱟᱹᱰᱤ ᱫᱟᱜ ᱡᱟᱹᱯᱩ ᱫᱟᱜ ᱠᱷᱮᱛ ᱠᱚᱸᱦᱚ ᱯᱩᱨᱟᱹ ᱰᱩᱵᱟᱹᱣ ᱧᱚᱜ ᱠᱟᱱᱟ ᱛᱚ ᱚᱱᱟ ᱠᱷᱟᱹᱛᱤᱨ ᱛᱮ ᱦᱩᱲᱩ ᱨᱚᱦᱚᱭ ᱠᱤᱪᱷᱩ ᱠᱚ ᱛᱷᱤᱨ ᱦᱟᱛᱟᱲᱟ ᱟᱠᱟᱱᱟ᱾ ᱟᱨ ᱠᱷᱟᱡ ᱫᱚ ᱮᱢᱚᱱ ᱮᱢᱚᱱ ᱦᱩᱭᱩᱜᱼᱟ ᱵᱟᱠᱷᱟᱡ ᱦᱩᱲᱩ ᱨᱚᱦᱚᱭ ᱦᱚᱸ ᱦᱩᱭᱩᱜᱼᱟ ᱟᱨ ᱚᱱᱛᱮ ᱦᱚᱸᱭ ᱫᱟᱜ ᱛᱮᱦᱚᱸᱭ ᱤᱭᱟᱹ ᱜᱚᱫ ᱠᱟᱜᱼᱟ ᱵᱷᱟᱥᱟᱣ ᱜᱚᱫ ᱠᱟᱜᱼᱟ᱾ ᱚᱱᱟ ᱠᱷᱟᱹᱛᱤᱨ ᱛᱮ ᱠᱤᱪᱩ ᱦᱩᱲᱩ ᱨᱚᱦᱚᱭ ᱫᱚᱠᱚ ᱫᱷᱤᱨ ᱦᱟᱛᱟᱲ
ᱦᱳᱭ ᱦᱳᱭ ᱦᱳᱭ
ᱚᱯᱮ ᱛᱟᱦᱚᱞᱮ
ᱦᱳᱭ ᱟᱞᱮ ᱥᱮᱫ ᱫᱚ ᱦᱟᱸᱜ ᱱᱚᱜᱼᱚᱭ ᱯᱮ ᱢᱟᱦᱟ ᱫᱩᱨᱭᱟᱹ ᱮᱠᱟᱞ ᱜᱮ ᱦᱟᱸᱜ ᱮ ᱫᱟᱜ ᱮᱫ ᱜᱮᱭᱟ, ᱟᱫᱚ ᱦᱩᱲᱩ ᱠᱚᱫᱚ ᱟᱞᱮ ᱥᱮᱫ ᱫᱚᱠᱚ ᱨᱚᱦᱚᱲ ᱟᱠᱟᱫ ᱜᱮᱭᱟ ᱦᱳᱭ ᱟᱫᱚ ᱦᱩᱲᱩ ᱟ ᱫᱚ ᱱᱚᱜ ᱱᱟ ᱟᱞᱮ ᱥᱮᱫ ᱫᱚ ᱦᱟᱜ ᱱᱚᱣᱟ ᱥᱚᱨᱱᱚ ᱠᱚ ᱟᱨ ᱵᱟᱝ ᱵᱩᱞᱟᱹᱴ ᱦᱩᱲᱩ ᱠᱚ ᱵᱟᱨᱛᱤ ᱠᱚ ᱪᱟᱥ ᱜᱮᱭᱟ᱾ ᱛᱟᱦᱚᱞᱮ ᱜᱚᱝᱠᱮ ᱸ ᱟᱯᱮ ᱥᱮᱫ ᱫᱚ ᱱᱚᱣᱟ ᱪᱮᱫ ᱦᱩᱲᱩ ᱠᱚᱯᱮ ᱪᱟᱥ ᱜᱮᱭᱟ?
ᱦᱩᱲᱩ ᱠᱚᱫᱚ ᱜᱚᱝᱠᱮ ᱟᱭᱢᱟ ᱦᱩᱲᱩ ᱥᱚᱨᱱᱟ ᱠᱚ ᱤᱭᱟᱹ ᱠᱚ
ᱦᱳᱭ ᱢᱟ ᱞᱟᱹᱭ ᱵᱮᱱ
ᱛᱤᱱᱟᱹᱜ ᱠᱟᱱᱫᱤ ᱟᱭᱢᱟ ᱨᱚᱠᱚᱢ ᱦᱩᱲᱩ ᱢᱮᱱᱟᱜᱼᱟ ᱜᱚᱝᱠᱮ , ᱦᱮᱞᱳ ᱟᱹᱞᱤᱧ ᱨᱚᱲ ᱟᱧᱡᱚᱡᱢᱚᱜ ᱠᱟᱱᱟ ᱜᱚᱝᱠᱮ?
ᱦᱳᱭ ᱟᱸᱡᱚᱢᱚᱜ ᱠᱟᱱᱟ ᱢᱟ ᱞᱟᱹᱭ ᱵᱮᱱ
ᱢᱮᱱᱮᱫ ᱠᱟᱱᱫᱟᱹᱧ ᱟᱞᱮ ᱥᱮᱫ ᱫᱚ ᱟᱭᱢᱟ ᱨᱚᱠᱚᱢ ᱦᱮᱸ ᱢᱮᱱᱮᱫ ᱠᱟᱱ ᱞᱤᱧ ᱟᱞᱮ ᱥᱮᱫ ᱫᱚ ᱟᱭᱢᱟ ᱨᱚᱠᱚᱢ ᱦᱩᱲᱩ ᱠᱚ ᱪᱟᱥᱟ᱾ ᱤᱱᱟᱹᱜᱴᱟᱜ ᱫᱚ ᱧᱩᱛᱩᱢ ᱫᱚ ᱵᱟᱹᱞᱤᱧ ᱵᱟᱲᱟᱭᱟ ᱧᱩᱛᱩᱢ ᱤᱧ ᱞᱟᱹᱭᱟ ᱵᱮᱱ ᱠᱮᱭᱟ
ᱦᱳᱭ ᱟᱫᱚ ᱱᱚᱜᱼᱚᱭ ᱡᱟᱦᱟᱸ ᱦᱩᱲᱩ ᱯᱮ ᱪᱟᱥᱮᱫ ᱠᱟᱱᱟ ᱟᱫᱚ ᱱᱚᱣᱟ ᱥᱟᱨ ᱠᱚᱫᱚ ᱦᱟᱸᱜ ᱯᱮ ᱮᱢᱟᱜ ᱠᱟᱱᱟ ᱥᱮ ᱵᱟᱝ ᱦᱩᱲᱩ ᱠᱚᱨᱮ ᱫᱚ ᱦᱟᱸᱜ
ᱥᱟᱨ ᱠᱚᱨᱮ ᱫᱚ ᱠᱚ ᱥᱟ ᱦᱩᱲᱩ ᱠᱚᱨᱮ ᱫᱚ ᱥᱟᱨ ᱫᱚ ᱮᱢ ᱦᱩᱭᱩᱜ ᱜᱮᱭᱟ ᱟᱯᱮ ᱫᱚ ᱚᱱᱟ ᱵᱩᱡᱮᱫ ᱠᱟᱱ ᱥᱟᱨ ᱢᱮᱱᱠᱷᱟᱱ ᱫᱚ ᱚᱱᱟ ᱡᱚ ᱦᱚᱸ ᱫᱟᱨᱮ ᱦᱚᱸ ᱦᱩᱭᱩᱜᱼᱟ ᱥᱟᱱᱟᱢ ᱠᱚ ᱡᱚᱜᱼᱟ
ᱦᱳᱭ ᱦᱳᱭ ᱟᱫᱚ ᱜᱚᱢᱠᱮ ᱟᱯᱮ ᱥᱮᱫ ᱫᱚ ᱱᱚᱣᱟ ᱥᱮᱨᱢᱟ ᱨᱮ ᱛᱤᱱ ᱡᱚᱠᱷᱟᱡ ᱯᱮ ᱪᱟᱥ ᱜᱮᱭᱟ ᱦᱩᱲᱩ ᱠᱚᱫᱚ
ᱜᱚᱢᱠᱮ ᱟᱞᱮ ᱥᱮᱫ ᱫᱚ ᱱᱤᱛ ᱱᱚᱜᱼᱚᱭ ᱱᱤᱛᱚᱜ ᱵᱚᱨᱥᱟ ᱡᱚᱠᱷᱚᱱ ᱟᱨ ᱦᱟᱱᱛᱮ ᱮᱥ ᱥᱮᱱ ᱪᱮᱫ ᱴᱟᱜ ᱵᱚᱱ ᱢᱮᱱᱟ ᱥᱤᱛᱩᱝ ᱡᱚᱠᱷᱚᱱ ᱥᱮᱞᱚ ᱠᱚ ᱵᱟᱹᱭᱥᱟᱹ ᱦᱩᱭ ᱠᱟᱱᱟ ᱛᱚ ᱛᱚ ᱟᱛᱳ ᱨᱮ ᱢᱤᱫ ᱦᱚᱲ ᱥᱮᱞᱚ ᱵᱟᱹᱭᱥᱟᱹᱣ ᱦᱚᱪᱚ ᱠᱟᱜᱼᱟ ᱛᱚ ᱟᱢ ᱡᱚᱫᱤᱢ ᱪᱟᱥ ᱠᱷᱟᱡ ᱫᱚ ᱦᱩᱲᱩ ᱠᱚ ᱚᱸᱰᱮ ᱠᱷᱚᱡ ᱫᱟᱜ ᱮᱢ ᱦᱟᱛᱟᱣ ᱫᱟᱲᱮᱭᱟᱜᱼᱟ ᱥᱮ ᱥᱚᱵᱽᱡᱤᱢ ᱪᱟᱥᱟ ᱡᱮ ᱦᱩᱛᱩ ᱫᱟᱜ ᱮᱢ ᱧᱟᱢ ᱫᱟᱲᱮᱭᱟᱜ-ᱟ
ᱦᱳᱭ ᱦᱳᱭ ᱟᱞᱮ ᱥᱮᱫ
ᱦᱚᱸ ᱥᱮᱨᱢᱟ ᱨᱮᱫᱚ ᱵᱟᱨ ᱡᱮᱠᱷᱟ ᱜᱮᱞᱮ ᱪᱟᱥ ᱜᱮᱭᱟ ᱟᱫᱚ ᱟᱞᱮ ᱥᱮᱫ ᱫᱚ ᱱᱟᱦᱟᱜ ᱱᱚᱝᱠᱟ ᱫᱟᱜ ᱠᱚᱨᱮᱱᱟᱜ ᱫᱚ ᱟᱱᱟᱴ ᱫᱚ ᱵᱟᱝ ᱧᱮᱞ ᱧᱟᱢᱚᱜᱼᱟ ᱦᱳᱭ ᱟᱫᱚ ᱟᱞᱮ ᱥᱮᱫ ᱫᱚ ᱱᱚᱝᱠᱟ ᱥᱮᱞᱚ ᱠᱚᱠᱚ ᱵᱟᱹᱭᱥᱟᱹᱣ ᱟᱠᱟᱜ ᱜᱮᱭᱟ ᱦᱮ ᱟᱫᱚ ᱚᱱᱟ ᱠᱚ ᱵᱟᱲᱟ ᱟᱪᱪᱷᱟ ᱜᱚᱝᱠᱮ ᱛᱟᱦᱞᱮ ᱟᱯᱮ ᱥᱮᱫ ᱫᱚ ᱱᱚᱝᱠᱟ ᱥᱚᱵᱽᱡᱤ ᱠᱚᱫᱚ ᱪᱮᱫ ᱠᱚᱯᱮ ᱪᱟᱥ ᱜᱮᱭᱟ
ᱡᱮ ᱥᱩᱵᱡᱤ ᱵᱚᱫᱚᱞ ᱥᱟᱞᱩ ᱯᱚᱴᱚᱞ ᱢᱩᱞᱟ. ᱠᱚ ᱠᱟᱞᱞᱟ ᱠᱚ ᱥᱮ ᱵᱮᱸᱜᱟᱲ ᱵᱮᱱ ᱢᱮᱱ ᱥᱮ ᱰᱮᱲᱚᱸᱥ ᱠᱚ ᱢᱟᱹᱨᱤᱪ ᱠᱚ ᱨᱟᱥᱩᱱ ᱠᱚ ᱯᱮᱸᱭᱟᱡ ᱠᱚ
ᱦᱳᱭ ᱦᱳᱭ ᱛᱟᱦᱚᱞᱮ ᱜᱚᱝᱠᱮ ᱱᱚᱜᱼᱚᱭ ᱟᱞᱮ ᱥᱮᱫ ᱫᱚ ᱦᱟᱸᱜ ᱱᱚᱣᱟ ᱥᱚᱵᱽᱡᱤ ᱠᱚᱫᱚᱞᱮ ᱪᱟᱥ ᱜᱮᱭᱟ ᱟᱞᱩ ᱠᱚ ᱱᱚᱜᱚᱭ ᱡᱟᱦᱟᱸ ᱠᱚᱞᱮ ᱢᱮᱱ ᱠᱟᱜᱼᱟ ᱱᱚᱣᱟ ᱟᱞᱮ ᱥᱮᱫ ᱫᱚᱞᱮ ᱪᱟᱥ ᱜᱮᱭᱟ ᱟᱫᱚ ᱟᱞᱮ ᱥᱮᱫ ᱫᱚ ᱱᱚᱝᱠᱟ ᱟᱹᱠᱷᱨᱤᱧ ᱦ ᱜᱮᱭᱟ ᱡᱚᱢᱠᱷᱟᱱ ᱚᱲᱟᱜ ᱥᱮᱫ ᱫᱚᱦᱚ ᱜᱮᱭᱟ ᱦᱳᱭ ᱟᱞᱮᱥᱮᱫ ᱫᱚ ᱦᱟᱴ ᱠᱚ ᱦᱩᱭᱩᱜ-ᱟ ᱛᱚ ᱚᱱᱟᱛᱮ ᱦᱟᱴ ᱠᱚᱨᱮ ᱞᱮ ᱟᱠᱷᱨᱤᱧ ᱵᱟᱲᱟᱭᱟ
ᱟᱞᱮ ᱥᱮᱜ ᱦᱚᱸ ᱟᱞᱮ ᱥᱮᱜ ᱦᱚᱸ ᱜᱚᱝᱠᱮ ᱚᱱᱠᱟᱵ ᱡᱮᱴᱟ ᱵᱮᱱ ᱞᱟᱹᱭ ᱠᱮᱫᱟ ᱜᱚᱝᱠᱮ ᱟᱞᱮ ᱥᱮ ᱦᱚᱸ ᱚᱱᱠᱟ ᱦᱟᱴ ᱠᱚ ᱦᱩᱭᱩᱜᱼᱟ ᱟᱫᱚ ᱦᱟᱴ ᱠᱚᱨᱮ ᱠᱚ ᱤᱫᱤ ᱜᱮᱭᱟ
ᱦᱳᱭ ᱦᱳᱭ ᱟᱫᱚ ᱜᱚᱝᱠᱮ ᱮᱸᱜ ᱱᱚᱣᱟ ᱟᱵᱮᱱ ᱫᱚ ᱱᱚᱣᱟ ᱦᱩᱲᱩ ᱜᱮᱵᱮᱱ ᱪᱟᱥ ᱜᱮᱭᱟ ᱥᱮ? ᱟᱨ ᱪᱮᱫ ᱠᱚ ᱟᱞᱟᱫᱟ ᱥᱮᱭᱟᱜ ᱵᱮᱱ ᱠᱟᱹᱢᱤ?
ᱟᱹᱲᱤ ᱫᱚᱼᱼ
ᱦᱩᱭ ᱥᱮ᱾
ᱤᱧ ᱫᱚ ᱚᱱᱟ ᱟᱹᱛᱩ ᱠᱚᱨᱮ ᱥᱮ ᱵᱟᱦᱨᱮ ᱠᱚᱨᱮ ᱦᱚᱸᱞᱤᱧ ᱞᱟᱹᱭ ᱵᱟᱲᱟᱭ ᱜᱮᱭᱟ᱾
ᱦᱳᱭ ᱟᱫᱚ ᱪᱮᱫ ᱠᱚᱵᱮᱱ ᱠᱟᱹᱢᱤ ᱜᱮᱭᱟ?
ᱟᱹᱞᱤᱧ ᱫᱚ ᱱᱟᱜ ᱡᱮᱢᱚᱱ ᱨᱟᱡᱽ ᱢᱤᱥᱛᱨᱤ ᱠᱩ ᱥᱮᱼᱼ ᱥᱮ ᱡᱟᱦᱟᱸ ᱛᱤᱧ ᱱᱚᱰᱮ ᱥᱮᱛᱟ ᱠᱟᱵᱮᱱ ᱛᱤᱧᱟᱹ ᱦᱟᱸᱰᱮ ᱪᱟᱞᱟᱜ ᱦᱩᱭᱩᱜ-ᱟ ᱤᱭᱟᱹ ᱠᱟᱹᱢᱤ ᱠᱚ ᱤᱭᱟᱹ ᱠᱟᱹᱢᱤ ᱡᱮᱢᱚᱱ ᱫᱤᱱ ᱢᱩᱡᱩᱨᱤ ᱠᱟᱹᱢᱤ ᱡᱟᱦᱟᱸᱨᱮ᱾ ᱡᱟᱢ ᱞᱮᱱᱠᱷᱟᱱ ᱟᱥᱟ ᱫᱤᱯᱤᱞᱥ ᱥᱮ ᱢᱮᱱᱠᱤ ᱥᱮ ᱨᱟᱡᱽ ᱢᱤᱥᱛᱨᱤ ᱚᱱᱟ ᱠᱚᱦᱚᱸ ᱤᱧ ᱪᱟᱞᱟᱣ ᱵᱟᱲᱟᱜ ᱜᱮᱭᱟ᱾
ᱦᱳᱭ ᱦᱳᱭ ᱛᱟᱦᱚᱞᱮ ᱜᱚᱝᱠᱮᱼᱼ ᱟᱞᱮ ᱥᱮᱫ ᱦᱚᱸ ᱟᱹᱞᱤᱧ ᱫᱚ ᱦᱟᱸᱜ ᱱᱚᱣᱟ ᱪᱟᱹᱥ ᱠᱟᱹᱢᱤ ᱨᱮᱱᱟᱜ ᱵᱟᱹᱲᱛᱤ ᱫᱚᱞᱤᱧ ᱠᱟᱹᱢᱤ ᱜᱮᱭᱟ᱾ ᱟᱫᱚ ᱟᱞᱮ ᱥᱮᱫ ᱫᱚ ᱱᱚᱝᱠᱟ ᱦᱩᱲᱩ ᱦᱚᱸ। ᱪᱟᱹᱥ ᱜᱮᱭᱟ ᱟᱨ ᱟᱹᱞᱤᱧ ᱫᱚ ᱦᱟᱸᱜ ᱱᱚᱣᱟ ᱥᱚᱵᱽᱡᱤ ᱠᱚ ᱵᱟᱹᱲᱛᱤ ᱞᱤᱧ ᱪᱟᱹᱥ ᱜᱮᱭᱟ ᱚᱱᱟ᱾ ᱟᱞᱮ ᱥᱮᱫ ᱫᱚ ᱦᱟᱴ ᱠᱚ ᱦᱩᱭᱩᱜ-ᱟ ᱛᱚ ᱟᱫᱚ ᱟᱠᱷᱤᱨᱤᱧ ᱜᱮᱭᱟ᱾
ᱟᱪᱪᱷᱟ ᱟᱪᱪᱷᱟ ᱾ ᱟᱹᱰᱤ ᱱᱟᱯᱟᱭ ᱾
ᱦᱳᱭ ᱾
ᱜᱚᱝᱠᱮ ᱛᱚᱵᱮ ᱜᱚᱝᱠᱮ ᱟᱯᱮ ᱦᱮᱸ ᱞᱟᱹᱭ ᱵᱮᱱ
ᱮ ᱞᱟᱹᱭ ᱫᱟᱞᱤᱧ ᱪᱟᱥ ᱠᱟᱹᱢᱤ ᱫᱚ ᱵᱟᱝ ᱨᱚᱯᱚᱲ ᱱᱟ ᱛᱟᱦᱞᱮ ᱟᱯᱮ ᱥᱮᱫ ᱫᱚ ᱱᱚᱣᱟ ᱫᱟᱨᱟᱱ ᱞᱮᱠᱟᱱᱟᱜ ᱡᱟᱭᱜᱟ ᱠᱚᱫᱚ ᱪᱮᱫ ᱠᱚ ᱢᱮᱱᱟᱜ ᱟᱠᱟᱫᱟ?
ᱱᱚᱛᱮ ᱟᱞᱮ ᱥᱮ ᱫᱟᱬᱟᱱ ᱞᱮᱠᱟ ᱡᱟᱭᱜᱟ ᱫᱚ ᱦᱳᱭ ᱩᱱᱟᱹᱜᱴᱟᱜ ᱫᱚ ᱵᱟᱹᱱᱩᱜᱼᱟ ᱧᱮᱞ ᱧᱮᱞ ᱧᱟᱢᱚᱜᱼᱟ ᱡᱮ ᱵᱮᱥᱤᱨ ᱵᱷᱟᱜᱽ ᱜᱮ ᱧᱮᱞ ᱟᱠᱟᱱᱟ ᱡᱮ ᱚᱱᱟ ᱤᱭᱟᱹ ᱡᱟᱭᱜᱟ ᱠᱚ ᱢᱮᱱᱟᱜᱼᱟ ᱚᱱᱮ ᱟᱞᱮ ᱥᱮᱫ ᱫᱚ ᱫᱟᱬᱟᱱ ᱞᱮᱠᱟ ᱫᱚ ᱫᱚ ᱵᱟᱨᱭᱟ ᱜᱮ ᱢᱮᱱᱟᱜᱼᱟ ᱾ ᱡᱮᱴᱟ ᱯᱷᱚᱨᱮᱥᱴ ᱢᱮᱱᱟᱜ-ᱟ ᱟᱨ ᱡᱮ ᱚᱸᱰᱮ ᱫᱚ ᱟᱭᱢᱟ ᱨᱚᱠᱚᱢ ᱡᱤᱵᱽ-ᱡᱤᱭᱟᱹᱞᱤ ᱠᱚ ᱢᱮᱱᱟᱜ ᱠᱚᱣᱟ ᱟᱨ ᱯᱮᱭᱟ ᱫᱷᱤᱨᱤ ᱛᱮ ᱚᱲᱟᱜ ᱢᱮᱱᱟᱜᱼᱟ ᱡᱟᱦᱟᱸ ᱫᱚ ᱞᱟᱹᱴᱩ ᱞᱟᱹᱴᱩ ᱫᱷᱤᱨᱤ ᱛᱮ ᱢᱤᱫ ᱧᱤᱫᱟᱹ ᱨᱮ ᱚᱲᱟᱜ ᱠᱟᱱ ᱚᱱᱟ ᱚᱲᱟᱜ ᱧᱮᱞ ᱡᱚᱝ ᱞᱮᱠᱟ ᱫᱚ ᱚᱱᱟ ᱜᱮ ᱢᱮᱱᱟᱜᱼᱟ ᱾
ᱦᱳᱭ ᱦᱳᱭ ᱾
ᱱᱤᱭᱮ ᱜᱮ ᱧᱮᱞ ᱡᱚᱝ ᱞᱮᱠᱟᱱ ᱫᱟᱬᱟᱱ ᱫᱚ ᱾ ᱛᱚᱵᱮ ᱜᱚᱝᱠᱮ ᱟᱯᱮ ᱥᱮᱫ ᱫᱚ ᱧᱮᱞ ᱡᱚᱝ ᱞᱮᱠᱟᱱ ᱫᱚ ᱪᱮᱫ? ᱠᱩᱪᱤᱥ ᱱᱟ
ᱟᱞᱮ ᱥᱮᱫ ᱫᱚ ᱱᱟᱦᱜ ᱱᱚᱣᱟ ᱧᱮᱞ ᱞᱮᱠᱟ ᱛᱮᱫᱚ ᱱᱚᱜᱼᱟᱭ ᱟᱞᱮ ᱥᱩᱨ ᱨᱮᱜᱮ ᱢᱩᱠᱩᱴᱢᱩᱱᱤᱯᱩᱨ ᱢᱮᱱᱟᱜ ᱟᱠᱟᱫᱟ ᱾ ᱦᱮᱸ ᱾ ᱚᱱᱟ ᱧᱮᱞ ᱡᱚᱝ ᱡᱟᱭᱜᱟ ᱫᱚ ᱟᱫᱚ ᱚᱸᱰᱮ ᱠᱷᱚᱱ ᱚᱸᱰᱮ ᱫᱚ ᱦᱟᱸᱜ ᱱᱚᱝᱠᱟ ᱦᱳᱲ ᱠᱚᱠᱚ ᱫᱚᱦᱚ ᱟᱠᱟᱫ ᱠᱚᱣᱟ ᱾ ᱟᱨ ᱱᱚᱝᱠᱟ ᱵᱟᱵᱟᱱ ᱠᱚ ᱢᱮᱱᱟᱜ ᱟᱠᱟᱫᱟ ᱟᱨ ᱚᱱᱟ ᱥᱩᱨ ᱜᱮ ᱦᱟᱸᱜ ᱢᱤᱫᱴᱟᱝ ᱢᱚᱱᱫᱤᱨ ᱢᱮᱱᱟᱜ ᱟᱠᱟᱫᱟ ᱾ ᱟᱫᱚ ᱚᱱᱟ ᱢᱚᱱᱫᱤᱨ ᱢᱮᱱᱟᱜ ᱤᱭᱟ ᱠᱚ ᱟᱨ ᱚᱱᱟ ᱵᱟᱫ ᱠᱟᱛᱮ ᱨᱮᱦᱚᱸ ᱟᱞᱮ ᱥᱮᱫ ᱫᱚ ᱱᱚᱝᱠᱟ
ᱟᱸᱡᱚᱢ ᱠᱷᱟ ᱠᱟᱫᱟ ᱢᱮᱱᱟᱜ ᱟᱠᱟᱫᱟ ᱟᱨ ᱚᱱᱟ ᱡᱷᱟᱨᱱᱟ ᱠᱚ ᱱᱚᱣᱟ ᱠᱚ ᱢᱮᱱᱟᱜᱼᱟ ᱾ ᱛᱟᱦᱚᱞᱮ ᱜᱚᱝᱠᱮ ᱟᱯᱮ ᱥᱮᱫ ᱫᱚ ᱱᱚᱣᱟ ᱮ ᱯᱟᱛᱟ ᱠᱚᱫᱚ ᱪᱮᱫ ᱠᱚ ᱦᱩᱭᱩ ᱜᱮᱭᱟ? ᱯᱟᱛᱟ ᱯᱚᱨᱚᱵᱽ ᱠᱚ
ᱜᱚᱝᱠᱮ ᱟᱞᱮ ᱫᱚ ᱯᱟᱛᱟ ᱯᱚᱨᱚᱵᱽ ᱫᱚ ᱚᱱᱠᱟ ᱥᱮᱨᱚᱠᱚᱢ ᱫᱚ ᱵᱟᱝ ᱦᱩᱭᱩᱜᱼᱟ ᱾ ᱦᱩᱭᱩᱜᱼᱟ ᱮᱠᱷᱟᱱ ᱫᱚ ᱟᱹᱵᱤ ᱥᱟᱺᱜᱤᱧ ᱨᱮᱜᱮ ᱥᱟᱠᱟᱢ ᱛᱤᱱ ᱪᱟᱨ ᱠᱤᱞᱳᱢᱤᱴᱟᱨ ᱨᱮ ᱦᱩᱭᱩᱜᱼᱟ ᱢᱤᱫᱴᱟᱱ ᱯᱟᱛᱟ ᱦᱩᱭ ᱵᱟᱲᱟᱜᱼᱟ ᱥᱩᱵᱤᱫᱷᱟ ᱯᱟᱛᱟ ᱾
ᱦᱳᱭ ᱦᱳᱭ ᱾ ᱛᱟᱦᱚᱞᱮ ᱚᱸᱰᱮ ᱫᱚ ᱟᱵᱚᱨᱮᱱ ᱥᱟᱱᱛᱟᱲ ᱠᱚ ᱱᱚᱝᱠᱟ ᱠᱚ ᱫᱚᱠᱟᱱ ᱵᱟᱲᱟ ᱠᱟᱜᱼᱟ ᱦᱮᱸ ᱾
ᱫᱚᱠᱟᱱ ᱟᱠᱚ ᱫᱚᱠᱟᱱ ᱯᱟᱹᱧᱪᱤ ᱥᱟᱹᱲᱤ ᱠᱚ ᱫᱚᱠᱟᱱᱟ ᱥᱮ ᱡᱟᱦᱟᱸ ᱫᱚ ᱢᱮᱛᱟᱜ ᱠᱟᱱ ᱥᱮᱨᱮᱧ ᱵᱳᱭ ᱠᱚ ᱟᱨ ᱛᱤᱨᱭᱟᱹᱠᱩ ᱛᱩᱢᱫᱟᱜ ᱴᱟᱢᱟᱠ ᱠᱚ ᱚᱱᱟ ᱠᱚ ᱫᱚᱯᱟᱱ ᱵᱟᱲᱟᱭᱟ ᱾
ᱦᱳᱭ ᱦᱳᱭ ᱾ ᱟᱹᱰᱤ ᱢᱚᱸᱡᱽ ᱟᱞᱮ ᱥᱮᱫ ᱦᱚᱸ ᱜᱚᱝᱠᱮ ᱱᱚᱣᱟ ᱯᱟᱛᱟ ᱠᱚᱫᱚ ᱦᱩᱭ ᱵᱟᱲᱟᱜ ᱜᱮᱭᱟ ᱾ ᱟᱫᱚ ᱯᱟᱛᱟ ᱵᱚᱞᱛᱮ ᱫᱚ ᱪᱮᱫ ᱫᱚ ᱱᱚᱝᱠᱟ ᱵᱩᱨᱩ ᱵᱚᱸᱜᱟ ᱡᱟᱦᱟᱸ ᱠᱚ ᱢᱮᱛᱟᱜ ᱠᱟᱱᱟ ᱟᱨ ᱱᱚᱜᱼᱱᱟ ᱵᱚᱨᱚ ᱯᱟᱛᱟ ᱾
ᱟᱨ ᱵᱟᱝ ᱟᱨᱵᱟᱝ ᱦᱚᱜᱼᱱᱟ ᱯᱟᱛᱟᱵᱤᱸᱫᱟᱹ ᱥᱤᱞᱫᱟᱹ ᱯᱟᱛᱟ ᱱᱚᱜᱱᱟ ᱠᱚᱦᱟᱸᱜ ᱦᱩᱭ ᱵᱟᱲᱟᱜ ᱜᱮᱭᱟ ᱾ ᱟᱫᱚᱱᱟ ᱱᱚᱣᱟ ᱫᱚ ᱦᱤᱭᱩᱢᱟᱱᱟ ᱯᱟᱛᱟ ᱠᱟᱱᱟ ᱾ ᱟᱫᱚ ᱱᱚᱣᱟ ᱯᱟᱛᱟ ᱨᱮᱫᱚ ᱜᱚᱝᱠᱮ ᱟᱞᱮ ᱥᱮᱫ ᱫᱚ ᱚᱱᱟ ᱯᱟᱹᱧᱪᱤ ᱥᱟᱹᱲᱤ ᱯᱟᱧᱪᱤ ᱫᱷᱩᱛᱤ ᱟᱨ ᱯᱚᱛᱚᱵ ᱠᱚ ᱟᱨ ᱵᱟᱝ ᱚᱲᱟᱜ ᱠᱚᱨᱮᱱᱟᱜ ᱫᱤᱱᱟᱹᱢ ᱞᱟᱹᱠᱛᱤᱭᱟᱱᱟᱜ ᱠᱟᱹᱢᱤ ᱦᱚᱨᱟ ᱨᱮ ᱡᱮᱢᱚᱱ ᱠᱩᱰᱤ ᱠᱚ ᱦᱮᱸ ᱯᱨᱚᱢ ᱠᱚ ᱠᱷᱴᱟᱹᱨᱤ ᱠᱚ ᱱᱚᱝᱠᱟᱱᱟᱜ ᱠᱚᱠᱚ ᱟᱠᱷᱨᱤᱧ ᱜᱮᱭᱟ ᱦᱮᱸ ᱾ ᱟᱨ ᱤᱱᱟᱹ ᱥᱟᱶ ᱥᱟᱶᱛᱮ ᱯᱟᱛᱟ ᱱᱟᱦᱜ ᱟᱞᱮ ᱥᱮᱫ ᱫᱚ ᱢᱤᱫ ᱧᱤᱫᱟᱹ ᱠᱚ ᱮᱱᱮᱡᱼᱟ ᱾
ᱟᱪᱪᱷᱟ ᱟᱪᱪᱷᱟ ᱾ ᱛᱚ ᱜᱚᱝᱠᱮ ᱚᱱᱟ ᱯᱟᱛᱟ ᱨᱮᱫᱚ ᱜᱚᱝᱠᱮ ᱪᱤ ᱤᱭᱟᱹ ᱾ ᱚᱱᱟ ᱟᱵᱩ ᱡᱮᱴᱟ ᱟᱵᱚ ᱯᱟᱧᱪᱤ ᱥᱟᱹᱲᱤ ᱠᱚ ᱛᱩᱢᱫᱟᱜ ᱴᱟᱢᱟᱠ ᱠᱚ ᱫᱚᱠᱟᱱ ᱜᱮ ᱥᱮ ᱵᱟᱝ ᱾
ᱦᱳᱭ ᱜᱚᱝᱠᱮ ᱱᱚᱣᱟ ᱠᱚ ᱛᱚ ᱫᱚᱠᱟᱱ ᱜᱮᱭᱟ ᱚᱱᱮ ᱞᱟᱹᱭ ᱾ ᱞᱟᱹᱭ ᱠᱮᱫ ᱯᱟᱹᱧᱪᱤ ᱫᱷᱩᱛᱤ ᱯᱟᱹᱧᱪᱤ ᱥᱟᱹᱲᱤ ᱱᱚᱝᱠᱟᱱᱟᱜ ᱠᱚ ᱟᱠᱷᱨᱤᱧ ᱜᱮᱭᱟ ᱾ ᱟᱨ ᱡᱟᱦᱟ ᱾ ᱚᱱᱟ ᱨᱮᱱᱟᱜ ᱧᱮᱞᱟᱢᱟ ᱚᱱᱟ ᱛᱩᱢᱫᱟᱜ ᱛᱷᱮᱠᱮ ᱴᱟᱢᱟᱠ ᱛᱷᱮᱠᱮ ᱨᱮ ᱪᱷᱟᱹᱭ ᱾ ᱠᱚᱨᱛᱟᱞ ᱥᱟᱱᱟᱢᱟᱜ ᱞᱮᱠᱟᱱᱟᱜ ᱠᱚ ᱟᱹᱠᱷᱨᱤᱧᱟ ᱟᱫᱚ ᱚᱸᱰᱮ ᱠᱷᱚᱱ ᱾ ᱦᱚᱜ ᱱᱟᱜ ᱠᱚ ᱡᱟᱦᱟᱸᱭ ᱠᱚᱣᱟᱜ ᱞᱟᱹᱠᱛᱤ ᱢᱮᱱᱟᱜ ᱟᱠᱟᱫᱟ ᱠᱤᱨᱤᱧ ᱫᱟᱲᱮᱭᱟᱜ ᱾ ᱦᱮᱸ ᱟᱫᱚ ᱚᱱᱮ ᱯᱟᱴᱟᱵᱤᱫᱷᱟᱹ ᱫᱚ ᱦᱟᱸᱜ ᱾ ᱱᱚᱣᱟ ᱫᱚ ᱯᱨᱚᱛᱮᱠ ᱥᱮᱨᱢᱟ ᱜᱮ ᱦᱩᱭᱩᱜᱼᱟ ᱱᱚᱣᱟ ᱫᱚ ᱦᱟᱸᱜ ᱾ ᱫᱩᱨᱜᱟ ᱯᱩᱡᱟ ᱨᱮ ᱵᱤᱡᱚᱭᱟ ᱠᱚ ᱢᱮᱛᱟ ᱠᱟᱱᱟ ᱩᱱᱡᱚᱦᱚᱜ ᱦᱩᱭᱩᱜᱼᱟ ᱾ ᱚᱱᱟ ᱯᱟᱛᱟ ᱟᱫᱚ ᱚᱱᱟ ᱫᱚ ᱟᱹᱰᱤ ᱥᱟᱜᱤᱧ ᱥᱟᱜᱤᱧ ᱠᱷᱚᱱ ᱱᱚᱝᱠᱟ ᱠᱷᱮᱞᱳᱭᱟᱹ ᱠᱚᱠᱚ ᱥᱮᱴᱮᱨ ᱠᱚᱜᱼᱟ ᱾ ᱦᱳᱭ ᱚᱱᱠᱟ ᱜᱮ ᱦᱩᱭ ᱵᱟᱲᱟᱜᱼᱟ
ᱟᱹᱰᱤ ᱱᱟᱯᱟᱭ ᱜᱮ ᱢᱮᱱᱟᱜ ᱵᱚᱱᱟ ᱾
ᱦᱳᱭ ᱾
ᱛᱚ ᱟᱯᱮ ᱥᱮᱫ ᱚᱱᱠᱟ ᱟᱭᱢᱟ ᱨᱚᱠᱚᱢ ᱯᱟᱛᱟ ᱦᱩᱭᱩᱜᱭᱟ ᱜᱚᱢᱠᱮ ᱾ ᱵᱩᱨᱩ ᱯᱟᱛᱟᱵᱤᱱ ᱞᱟᱹᱭ ᱠᱮᱫᱟ ᱟᱨ ᱾ ᱡᱟᱦᱟᱸ ᱫᱚ ᱵᱩᱨᱩ ᱯᱟᱛᱟᱟ ᱫᱚ ᱜᱚᱝᱠᱮ ᱵᱩᱨᱩ ᱨᱮᱜᱤ ᱦᱩᱭᱩᱜᱼᱟ ᱜᱚᱝᱠᱮ ᱾
ᱦᱳᱭ ᱚᱸᱰᱮ ᱫᱚ ᱦᱟᱸᱜ ᱵᱚᱸᱜᱟ ᱵᱩᱨᱩ ᱠᱟᱹᱢᱤ ᱦᱚᱨᱟ ᱦᱩᱭᱩᱜᱼᱟ ᱾ ᱟᱫᱚ ᱜᱚᱝᱠᱮ ᱱᱤᱦᱟᱹᱛᱤ ᱦᱤᱡᱩᱜ ᱛᱟᱵᱚᱱ ᱯᱮ ᱱᱚᱝᱠᱟ ᱧᱮᱞ ᱾ ᱪᱮᱫ ᱞᱮᱠᱟ ᱦᱩᱭᱩᱜ ᱜᱮᱭᱟ ᱦᱳᱭ ᱱᱤᱦᱟᱛ
ᱪᱮᱜ ᱪᱮᱜ ᱟᱹᱰᱤ ᱱᱟᱯᱟᱭ ᱛᱚ ᱜᱚᱝᱠᱮ ᱢᱮᱱ ᱠᱟᱱᱞᱤᱧ ᱚᱠᱛᱚ ᱦᱚᱸᱠᱚ ᱦᱩᱭ ᱱᱟ ᱟᱪᱪᱷᱟ, ᱟᱪᱪᱷᱟ ᱱᱤᱭᱟᱹ ᱯᱚᱨ ᱟᱨ ᱦᱚᱸ ᱞᱟᱝ ᱧᱟᱯᱟᱢ ᱨᱚᱯᱚ ᱠᱚᱲᱟ ᱟᱜ ᱛᱟᱞᱮ ᱜᱚᱢᱠᱮ ᱾
ᱦᱳᱭ ᱦᱳᱭ ᱦᱳᱭ ᱴᱷᱤᱠᱟᱹᱱ ᱜᱮᱭᱟ ᱛᱟᱦᱚᱞᱮ ᱜᱚᱢᱠᱮ ᱾
ᱦᱳᱭ ᱱᱤᱝᱠᱟ ᱜᱮ ᱛᱚᱵᱮ ᱧᱤᱫᱟᱹ ᱡᱚᱦᱟᱨ ᱾
ᱦᱳᱭ ᱡᱚᱦᱟᱨ ᱜᱮ ᱾